ᱼᱼ
ᱼᱼ ᱼᱼ
ᱦᱮᱞᱳ
ᱜᱚᱢᱠᱮ ᱡᱚᱦᱟᱸᱨ ᱜᱮ
ᱦᱮ ᱡᱚᱦᱟᱸᱨ ᱡᱚᱦᱟᱸᱨ ᱡᱚᱦᱟᱸᱨ ᱢᱟ
ᱼᱼ ᱠᱟᱱᱟ
ᱦᱮ ᱟᱡᱚᱢ ᱫᱟᱹᱞᱤᱧ ᱢᱟ ᱨᱟᱹᱲ ᱵᱤᱱ
ᱦᱮᱞᱳ ᱛᱟᱦᱚᱞᱮ ᱵᱮᱥ ᱱᱟᱯᱟᱭ ᱜᱮᱛᱚ
ᱦᱮ ᱱᱟᱯᱟᱭ ᱵᱟᱲᱟ ᱜᱮ ᱟᱯᱮ ᱜᱮ
ᱦᱳᱭ ᱟᱞᱮ ᱦᱚ ᱱᱟᱯᱟᱭ ᱜᱮ
ᱟᱹᱵᱤᱱᱟᱜ ᱱᱮᱴ ᱦᱟᱸᱜ ᱤᱥᱩ ᱱᱮᱴ ᱴᱟᱣᱟᱨ ᱰᱤᱥᱴᱟᱵ ᱧᱚᱜ ᱫᱟ᱾
ᱚ ᱦᱳᱭᱛᱳ ᱦᱳᱭ ᱫᱟᱲᱮᱭᱟᱜᱼᱟ ᱠᱟᱹᱴᱤᱡ᱾
ᱦᱮ ᱢᱟ ᱨᱚᱲ ᱵᱮᱱ ᱱᱤᱛᱚᱜ ᱫᱚ ᱴᱷᱤᱠ ᱜᱮᱭᱟ᱾
ᱟᱪᱪᱷᱟ᱾
ᱼᱼ
ᱟᱪᱪᱷᱟᱼᱼ ᱵᱟᱯᱞᱟ ᱨᱮᱭᱟᱜ ᱜᱚᱱᱚᱝ ᱯᱚᱱ ᱵᱟᱠᱷᱨᱟ ᱠᱟᱹᱴᱤᱡ ᱨᱚᱯᱚᱲ ᱦᱩᱭᱩᱜᱼᱟ ᱦᱟᱹᱱᱤ ᱞᱟᱹᱭ ᱫᱟ᱾
ᱢᱟ,
ᱟᱯᱮᱥᱮᱱ ᱫᱚ ᱵᱟᱯᱞᱟ ᱨᱮᱱᱟᱜ ᱜᱚᱱᱚᱝ ᱯᱚᱱ ᱫᱚ ᱚᱠᱟ ᱞᱮᱠᱟ? ᱱᱤᱛᱚᱜ ᱫᱚ ᱦᱟᱛᱟᱣ ᱮᱭᱟ ᱠᱚ᱾
ᱟᱞᱮ ᱱᱚᱛᱮ ᱫᱚ ᱱᱟᱦᱟᱜᱼᱼ ᱜᱚᱱᱚᱝ ᱯᱚᱱ ᱫᱚ ᱦᱩᱭᱩᱜ ᱠᱟᱱᱟᱼᱼ ᱯᱩᱪᱤᱥ ᱴᱟᱠᱟ ᱟᱫᱚ ᱵᱟᱨᱜᱮᱞ ᱢᱚᱬᱮᱸ᱾
ᱟᱪᱪᱷᱟ ᱟᱪᱪᱷᱟ᱾
ᱟᱫᱚ ᱟᱯᱮ ᱥᱮᱫ ᱜᱮ?
ᱟᱞᱮ ᱥᱮᱱ ᱫᱚ ᱮᱭᱟᱭ ᱴᱟᱠᱟ᱾ ᱟᱞᱮ ᱥᱮᱱ ᱫᱚ ᱮᱭᱟᱭ ᱴᱟᱠᱟ ᱟᱪᱪᱷᱟ᱾ ᱟᱪᱪᱷᱟ ᱵᱟᱯᱟᱞᱟᱨᱮ ᱡᱟᱦᱟ ᱱᱚᱱᱟᱜ ᱠᱚ ᱵᱟᱸᱫᱟᱱᱤ ᱠᱚᱵᱚᱱ ᱠᱩᱞ ᱟᱠᱟᱼᱼ ᱥᱮᱫᱟᱭ ᱡᱟᱦᱟ ᱞᱮᱠᱟ ᱠᱚ ᱠᱩᱞ ᱠᱚ ᱠᱟᱱ ᱛᱟᱦᱮᱸᱱᱟᱼᱼ ᱚᱱᱟ ᱠᱷᱚᱱᱟᱜ ᱱᱤᱛᱚᱜ ᱟᱹᱨᱩ ᱯᱷᱮᱨᱟᱣ ᱟᱠᱟᱱᱟ ᱥᱮ ᱥᱮᱫᱟᱭ ᱞᱮᱠᱟ ᱜᱮ ᱢᱮᱱᱟᱜᱼᱟ᱾
ᱚᱠᱟ ᱴᱟᱸᱜᱼᱼ
ᱵᱟᱯᱟᱞᱟ ᱨᱮ ᱡᱟᱦᱟ ᱵᱟᱫᱟᱱᱤ ᱠᱚ ᱢᱤᱫᱴᱮᱱ ᱛᱤᱨᱞᱟᱹ ᱵᱚᱱᱼᱼ ᱠᱩᱞ ᱟᱭ ᱠᱟᱱᱟ ᱥᱮ ᱵᱚᱱ ᱵᱷᱮᱡᱠᱩᱞ ᱟᱠᱚ ᱠᱟᱱᱟ᱾
ᱚᱱᱟ ᱫᱚ ᱦᱟᱸᱜ ᱴᱷᱤᱠ ᱵᱟᱝᱞᱤᱧ ᱵᱩᱡᱷᱟᱹᱣ ᱧᱚᱜ ᱫᱟ᱾
ᱟᱪᱪᱷᱟ ᱟᱪᱪᱷᱟ ᱢᱤᱫᱴᱮᱱ ᱛᱤᱨᱞᱟᱹ ᱵᱟᱯᱞᱟ ᱠᱟᱛᱮ ᱥᱮ ᱠᱩᱲᱤ ᱦᱚᱯᱚᱱ ᱵᱟᱯᱟᱞᱟ ᱠᱟᱛᱮᱫ᱾ ᱡᱟᱶᱟᱭ ᱚᱲᱟᱜ ᱛᱮ ᱛᱷᱟᱹᱨᱤ ᱵᱟᱹᱴᱤ ᱤᱫᱤ ᱠᱩᱞ ᱟᱠᱚ ᱥᱮ ᱤᱫᱤ ᱟᱭ ᱛᱚ᱾ ᱟᱫᱚ ᱯᱟᱹᱦᱤᱞ ᱫᱚ ᱛᱷᱟᱹᱨᱤ ᱵᱟᱹᱴᱤᱼᱼ ᱠᱤ ᱠᱟᱥᱟ ᱨᱮᱱᱟᱜ ᱱᱚᱣᱟ ᱠᱚᱵᱚᱱ ᱠᱩᱞ ᱟᱭᱟᱼᱼ ᱠᱤᱪᱷᱩ ᱞᱮᱜ ᱨᱮᱱᱟᱜ ᱥᱟᱢᱟᱱ ᱢᱚᱬᱮᱸ ᱜᱚᱴᱟᱝ ᱠᱤ ᱛᱩᱨᱩᱭ ᱜᱚᱴᱟᱜ ᱱᱚᱝ ᱠᱟᱱᱟᱜ ᱥᱟᱢᱟᱱ ᱵᱚᱱ ᱠᱩᱞ ᱟᱠᱚ ᱠᱟᱱ ᱛᱟᱦᱮᱸᱱᱟ᱾
ᱦᱮ ᱴᱷᱤᱠ᱾
ᱱᱤᱭᱚᱢ ᱨᱮᱱᱟᱜᱼᱼ ᱢᱮᱱᱠᱷᱟᱱ ᱱᱮᱛᱟᱨ ᱦᱚᱠᱤ ᱟᱯᱮ ᱚᱱᱛᱮ ᱚᱱᱠᱟ ᱜᱮ ᱢᱮᱱᱟᱜ ᱥᱮ ᱱᱚᱣᱟ ᱨᱮᱱᱟᱜ ᱠᱤᱪᱷᱩ ᱟᱹᱨᱩ ᱯᱷᱮᱨᱟᱣᱼᱼ ᱦᱩᱭ ᱟᱠᱟᱱᱟ᱾
ᱟᱹᱨᱩ ᱯᱷᱮᱨᱟᱣ ᱫᱚ ᱵᱟᱝ ᱜᱮ ᱪᱮᱫ ᱞᱮᱠᱟ ᱥᱮᱫᱟᱭ ᱛᱟᱦᱮ ᱠᱟᱱᱟ ᱚᱱᱠᱟ ᱜᱮ ᱢᱮᱱᱠᱷᱟᱱ ᱱᱤᱛᱼᱼ ᱫᱚ ᱱᱟᱦᱟᱜ ᱚᱱᱟ ᱥᱟᱶᱟᱛᱮ ᱛᱤᱱᱟᱹᱜ ᱜᱟᱱ ᱵᱚᱱ ᱠᱩᱞ ᱠᱟᱱ ᱛᱟᱦᱮᱸᱱᱟ ᱥᱮᱫᱟᱭ ᱥᱮ᱾ ᱠᱩᱞ ᱟᱠᱚ ᱠᱟᱱ ᱛᱟᱦᱮᱸᱱᱟ ᱟᱵᱚᱨᱮᱱ ᱟᱹᱜᱤᱞ ᱦᱟᱯᱲᱟᱢ ᱠᱚ ᱥᱮ ᱯᱩᱨᱠᱷᱟᱹ ᱠᱚ ᱩᱱᱠᱩ ᱵᱤᱫᱟᱹᱞ ᱨᱮ ᱪᱮᱫ ᱞᱮᱠᱟ ᱛᱟᱦᱮᱸᱼᱼ ᱠᱟᱱᱟ ᱱᱤᱛ ᱦᱚ ᱚᱱᱠᱟᱜᱮ ᱢᱮᱱᱟᱜᱼᱟ ᱢᱮᱱᱠᱷᱟᱱ ᱚᱱᱟ ᱥᱟᱶᱛᱮᱼᱼ ᱛᱮᱦᱮᱧᱟᱜ ᱫᱤᱱ ᱨᱮᱫᱚ ᱱᱚᱛᱮ ᱫᱚ ᱦᱟᱸᱜ ᱞᱮ ᱡᱩᱴᱤᱡ ᱧᱚᱜ ᱟᱠᱟᱫᱟ᱾ ᱢᱮᱱᱫᱚ ᱚᱠᱚᱭ ᱫᱚ ᱢᱚᱡᱽ ᱜᱷᱟᱨᱚᱸᱡᱽ ᱫᱚ᱾ ᱢᱚᱡᱽ ᱞᱮᱠᱟ ᱠᱷᱩᱞᱟᱹᱣ ᱟᱨ ᱚᱱᱠᱟᱱ ᱧᱚᱜ ᱜᱷᱟᱨᱚᱸᱡᱽ ᱫᱚ ᱚᱱᱠᱟ ᱧᱚᱜ ᱠᱷᱩᱞᱟᱹᱣ᱾ ᱟᱨ ᱮᱠᱫᱚᱢ ᱞᱟᱛᱟᱨ ᱧᱚᱜ ᱨᱮᱱ ᱜᱷᱟᱨᱚᱸᱡᱽ ᱫᱚ ᱩᱱᱠᱩ ᱫᱚ ᱚᱱᱠᱟ ᱞᱟᱛᱟᱨ ᱫᱷᱟᱨᱟ ᱜᱮ ᱦᱟᱸᱜ᱾ ᱢᱮᱱᱫᱚ ᱚᱠᱚᱭ ᱫᱚ ᱜᱟᱹᱰᱤ ᱠᱩᱞᱟᱹᱜ ᱠᱟᱱ ᱠᱷᱟᱡ ᱫᱚ ᱜᱟᱹᱰᱤ ᱚᱠᱚᱭ ᱫᱚ ᱜᱤᱛᱤᱡᱟᱜ ᱠᱩᱞᱟᱹᱜ ᱠᱟᱱ ᱠᱷᱟᱡ ᱜᱤᱛᱤᱡᱼᱟ᱾ ᱚᱠᱚᱭ ᱫᱚ ᱫᱩᱲᱩᱵ ᱟᱠᱚ ᱞᱮᱠᱷᱟᱱ ᱫᱩᱲᱩᱵᱼᱟ᱾ ᱱᱚᱝᱠᱟ ᱮᱢᱟᱱ ᱛᱮᱭᱟᱜ ᱡᱟᱦᱟᱸ ᱛᱤᱱᱟᱹᱜ ᱫᱚ ᱵᱚᱞᱮ ᱠᱩᱞᱟᱹᱜ ᱠᱟᱱ ᱚᱱᱟ ᱫᱚ᱾ ᱛᱤᱱᱟᱹᱜ ᱫᱚ ᱜᱩᱞᱟᱹᱜ ᱠᱟᱱ ᱡᱚᱛᱚ ᱫᱟᱱ ᱠᱟ ᱠᱟᱛᱮᱫ ᱚᱱᱟ ᱫᱚ ᱠᱩᱞᱟᱭ ᱠᱟᱱᱟ᱾
ᱟᱪᱪᱷᱟ ᱪᱪᱷᱟ ᱢᱟᱱᱮ ᱱᱤᱡᱮᱨ ᱟᱠᱚ ᱚᱠᱟ ᱞᱮᱠᱟ ᱠᱚ ᱫᱟᱲᱮᱭᱟᱜ ᱠᱟᱱᱟ ᱥᱮ ᱥᱟᱢᱚᱨᱛᱷᱚ ᱪᱮᱫ ᱞᱮᱠᱟ ᱢᱮᱱᱟᱜ ᱛᱟᱭᱟ ᱫᱟᱲᱮ ᱚᱱᱟ ᱯᱚᱨᱮ
ᱦᱮᱸ ᱦᱮ ᱥᱮᱫᱟᱭ ᱢᱟ ᱥᱮᱫᱟᱭ ᱞᱮᱠᱟ ᱢᱟ ᱢᱮᱱᱟᱜ ᱜᱮ ᱚᱱᱟ ᱥᱟᱶᱛᱮ ᱵᱚᱞᱮ ᱛᱤᱱᱟᱹᱜ ᱫᱚ ᱠᱩᱞᱟᱹᱜ ᱠᱟᱱᱟ ᱱᱤᱛᱚᱜ ᱫᱚ ᱚᱱᱟ
ᱦᱮᱸ ᱦᱮᱸ ᱱᱚᱝᱠᱟ ᱟᱨᱚ ᱡᱟᱶᱟᱭ ᱵᱟᱵᱩᱭ ᱞᱟᱹᱭᱮᱫᱼᱟ ᱡᱮ ᱢᱚᱴᱚᱨ ᱥᱟᱭᱠᱮᱞ ᱥᱮ ᱱᱚᱣᱟ ᱵᱟᱝ ᱯᱮ ᱤᱢᱟᱹᱧ ᱠᱷᱟᱱ ᱦᱚᱭᱛᱚ ᱵᱟᱹᱧ ᱵᱟᱯ ᱵᱟᱯᱞᱟᱜᱼᱟ ᱱᱚᱝᱠᱟᱱᱟᱜ
ᱚᱱᱠᱟ ᱫᱚ ᱦᱟᱸᱜ ᱟᱞᱮ ᱱᱚᱛᱮ ᱫᱚ ᱦᱟᱸᱜ ᱢᱤᱫ ᱵᱟᱨ ᱫᱚ ᱧᱮᱞᱚᱜ ᱜᱮᱭᱟ ᱡᱮ ᱢᱚᱴᱚᱨ ᱥᱟᱭᱠᱮᱞ ᱵᱟᱠᱷ ᱯᱮ ᱤᱢᱟᱹᱧ ᱠᱷᱟᱡ ᱥᱮ ᱦᱟᱱᱟ ᱵᱟᱯ ᱢᱟᱹᱧ ᱠᱷᱟᱡ ᱤᱧ ᱫᱚ ᱵᱟᱹᱧ ᱵᱟᱯᱞᱟᱜᱟᱹᱧ ᱚᱱᱟ ᱫᱚ ᱢᱤᱫ ᱵᱟᱨ ᱛᱟᱨ ᱟᱱᱛᱟᱨ ᱠᱚ ᱛᱟᱦᱮᱱ ᱠᱟᱱ ᱜᱮᱭᱟ ᱚᱱᱠᱟᱱ ᱠᱚᱲᱟ ᱜᱤᱫᱽ ᱜᱤᱫᱽᱨᱟᱹ ᱫᱚ ᱦᱟᱸᱜ ᱢᱮᱱᱠᱷᱟᱱ ᱟᱹᱰᱤ ᱡᱟᱹᱥᱛᱤ ᱫᱚ ᱱᱚᱣᱟ ᱠᱚᱫᱚ ᱚᱱᱠᱟ ᱫᱚ ᱵᱟᱝ ᱧᱮᱞᱚᱜ ᱠᱟᱱᱟ᱾ ᱟᱹᱰᱤ ᱢᱤᱫ ᱵᱟᱨ ᱜᱮ ᱧᱮᱞᱚᱜ ᱠᱟᱱᱟ ᱚᱠᱚᱭ ᱫᱚ ᱟᱹᱰᱤ ᱡᱤᱫᱤ ᱜᱮᱭᱟ ᱠᱚ ᱟᱨ, ᱚᱠᱚᱭ ᱫᱚ ᱠᱩᱥᱤ ᱠᱩᱥᱟᱹᱞ ᱵᱟᱝ ᱛᱟᱦᱮᱱᱟ ᱦᱟᱸᱜ ᱟᱫᱚ ᱚᱱᱟ ᱚᱠᱛᱮ ᱨᱮᱫᱚ ᱯᱟᱥᱮᱡ ᱱᱚᱝᱠᱟᱱᱟᱜ ᱠᱟᱛᱷᱟ ᱠᱚ ᱨᱚᱲ ᱵᱟᱲᱟᱭ ᱜᱮᱭᱟ᱾
ᱟᱪᱪᱷᱟ ᱟᱪᱪᱷᱟ ᱪᱷᱟ ᱢᱮᱱᱠᱷᱟᱱ ᱚᱱᱟ ᱫᱚ ᱟᱵᱚ ᱥᱚᱢᱟᱡᱽ ᱨᱮᱫᱚ ᱚᱱᱟ ᱫᱚ ᱟ ᱟᱹᱱ ᱟᱹᱨᱤ ᱞᱮᱠᱟ ᱨᱮᱫᱚ ᱚᱱᱟᱫᱚ ᱵᱟᱝ ᱯᱟᱲᱟᱜᱼᱟ
ᱵᱟᱝ ᱯᱟᱲᱟᱜᱼᱟ ᱱᱚᱣᱟ ᱫᱚ ᱢᱤᱫ ᱛᱚᱨᱯᱷᱟ ᱫᱚ ᱥᱟᱵ ᱵᱮᱱ ᱢᱤᱫᱴᱮᱱ ᱤᱭᱟᱹ ᱞᱮᱠᱟ ᱢᱟᱱᱮ ᱵᱟᱯᱞᱟ ᱨᱟᱹᱯᱩᱫ ᱞᱮᱠᱟ ᱾
ᱦᱳᱭ ᱦᱳᱭ ᱵᱟᱯᱞᱟ ᱨᱟᱹᱯᱩᱫ ᱞᱮᱠᱟ ᱦᱮᱸ᱾
ᱟᱨ ᱮᱱᱛᱮ ᱠᱩᱥᱤ ᱠᱩᱥᱟᱹᱞ ᱚᱠᱟ ᱟᱹᱞᱤᱧ ᱞᱤᱧ ᱢᱚᱱᱮᱭᱟ ᱠᱩᱥᱤ ᱠᱩᱥᱟᱹᱞ ᱵᱟᱯᱞᱟ ᱫᱚ, ᱚᱠᱟ ᱟᱵᱚ ᱫᱚ ᱡᱚᱛᱚ ᱠᱷᱚᱱ ᱯᱟᱹᱦᱤᱞ ᱨᱮᱫᱚ ᱞᱟᱹᱠᱛᱤᱭᱟᱵᱚᱱ ᱠᱟᱱᱟ ᱢᱤᱫᱴᱟᱝ ᱠᱩᱲᱤ ᱜᱤᱫᱽᱨᱟᱹ ᱟᱫᱚ, ᱠᱩᱲᱤ ᱜᱤᱫᱽᱨᱟᱹ ᱡᱟᱹᱨᱩᱲᱢᱟ ᱥᱮ ᱟᱢ ᱜᱟᱹᱰᱤ ᱜᱷᱚᱲᱟ ᱞᱟᱜᱟᱣᱢᱟ᱾
ᱦᱮᱸ ᱦᱮᱸᱦᱮᱸ
ᱚᱱᱟ ᱠᱟᱱᱟ ᱠᱟᱛᱷᱟ ᱫᱚ᱾
ᱚᱱᱟ ᱠᱟᱛᱷᱟ ᱫᱚ ᱚᱱᱟ ᱠᱟᱱ ᱜᱮᱭᱟ ᱴᱷᱤᱠ ᱦᱮᱸ ᱚᱱᱟ ᱫᱚ ᱜᱟᱹᱰᱤ ᱜᱷᱚᱲᱟᱼᱼ ᱥᱮ ᱦᱚᱨᱚᱜ ᱵᱟᱸᱫᱮ ᱥᱮ ᱡᱟᱦᱟᱸ ᱠᱤᱪᱷᱩ ᱦᱩᱭᱩᱜ ᱚᱱᱟ ᱫᱚ ᱡᱩᱫᱤ ᱤᱪᱪᱷᱟᱹᱭᱟ ᱡᱟᱦᱟᱸ ᱞᱮᱠᱟ ᱠᱟᱛᱮᱫ ᱜᱮᱢ ᱠᱤᱨᱤᱧ ᱦᱟᱛᱟᱣ ᱫᱟᱲᱮᱭᱟᱜ ᱜᱮᱭᱟ᱾
ᱦᱮᱸ
ᱦᱮᱸ ᱛᱚ ᱚᱱᱟᱫᱚ ᱵᱟᱯᱞᱟ ᱨᱮ ᱫᱟᱹᱵᱤ ᱫᱚ ᱚᱱᱟ ᱫᱚ ᱫᱚᱦᱚ ᱫᱚ ᱢᱩᱴᱷᱮ ᱜᱮ ᱵᱟᱝ ᱴᱷᱤᱠᱟ᱾ ᱛᱚ ᱟᱞᱮ ᱱᱚᱣᱟ ᱠᱚᱨᱮᱼ ᱢᱤᱫ ᱵᱟᱨᱭᱟᱧ ᱟᱸᱡᱚᱢ ᱟᱠᱟᱫ ᱟ ᱦᱚᱭᱛᱚ
ᱠᱩᱲᱤ ᱜᱤᱫᱽᱨᱟᱹ ᱜᱮ ᱦᱚᱭᱛᱳ ᱠᱚ ᱞᱟᱹᱭᱮᱫᱼᱟ ᱡᱮ, ᱤᱧ ᱫᱚ ᱱᱚᱣᱟ ᱱᱟ ᱵᱟᱯᱮ ᱠᱩᱞᱤᱧ ᱠᱷᱟᱱ ᱤᱧ ᱫᱚ ᱚᱸᱰᱮ ᱫᱚ ᱵᱟᱹᱧ ᱡᱟᱶᱟᱭᱚᱜᱼᱟ᱾ ᱦᱚᱭᱛᱳ
ᱦᱮᱸ ᱚᱱᱟ ᱠᱟᱛᱷᱟ ᱦᱚᱸ ᱟᱹᱵᱤᱱᱟᱜ ᱠᱟᱛᱷᱟ ᱦᱚᱸ ᱴᱷᱤᱠ ᱜᱮᱭᱟ᱾
ᱛᱚ ᱱᱚᱣᱟ ᱦᱚᱸ, ᱱᱚᱣᱟ ᱦᱚᱸ ᱩᱱᱠᱩ ᱠᱩᱲᱤ ᱜᱤᱫᱽᱨᱟᱹ, ᱤᱧ ᱦᱩᱧ ᱞᱟᱹᱭᱟ ᱡᱮ ᱡᱟᱦᱟᱸᱭ ᱱᱚᱝᱠᱟᱱ ᱠᱚ ᱠᱩᱲᱤ ᱜᱤᱫᱽᱨᱟᱹ ᱠᱚ ᱞᱟᱹᱭᱮᱫᱼᱟ ᱱᱚᱣᱟ ᱠᱚ ᱤᱧ ᱫᱚ ᱠᱩᱞᱤᱧ ᱵᱟᱠᱷᱨᱟ ᱫᱚ ᱵᱟᱹᱧ ᱡᱟᱣᱟᱭᱚᱜ-ᱟ ᱚᱸᱰᱮ ᱫᱚ ᱱᱚᱣᱟ ᱦᱚᱸ ᱱᱚᱣᱟ ᱫᱚ ᱵᱷᱩᱞ
ᱜᱮᱭᱟ ᱥᱮ ᱵᱟᱹᱲᱤᱡ ᱠᱚ ᱠᱟᱹᱢᱤᱭᱮᱜᱼᱟ ᱱᱚᱣᱟ ᱤᱧ ᱢᱚᱱᱮ
ᱟᱫᱚ, ᱦᱮᱸ ᱱᱚᱛᱮ ᱦᱚᱸ ᱚᱱᱠᱟ ᱢᱤᱫᱵᱟᱨ ᱧᱮᱞᱚᱜ ᱜᱮᱭᱟ ᱱᱚᱣᱟ ᱵᱟᱱᱟ ᱚᱠᱟ ᱟᱵᱮᱱ ᱵᱮᱱ ᱞᱟᱹᱭ ᱠᱮᱫᱟ ᱠᱚᱲᱟ ᱜᱤᱫᱽᱨᱟᱹ ᱥᱮᱜ ᱠᱚᱲᱟ ᱠᱚᱲᱟ ᱯᱟᱦᱴᱟ ᱟᱨ ᱢᱤᱫ ᱫᱚ ᱠᱩᱲᱤ ᱯᱟᱦᱴᱟ ᱥᱮᱜ ᱦᱟᱸᱜ᱾ ᱵᱟᱱᱟᱨ ᱜᱮ ᱧᱮᱞᱚᱜᱼᱟ ᱢᱮᱱᱠᱷᱟᱱ ᱩᱱᱟᱹᱜ ᱡᱟᱹᱥᱛᱤ ᱫᱚ ᱵᱟᱝ ᱚᱱᱮ ᱚᱱᱠᱟᱜᱮ ᱛᱟᱨ ᱟᱱᱛᱟᱨ ᱧᱮᱞᱚᱜ ᱜᱮᱭᱟ, ᱟᱨ ᱜᱚᱝᱠᱮ ᱟᱯᱮ ᱥᱮᱫ ᱫᱚ ᱦᱟᱸᱜ ᱪᱮᱫ ᱠᱮᱞᱟ ᱵᱚᱞᱮ? ᱮᱸ ᱛᱤᱱᱨᱮ ᱠᱩᱲᱤ ᱜᱤᱫᱽᱨᱟᱹ ᱵᱚᱱ ᱵᱤᱫᱟᱹ ᱤᱫᱤᱭᱮ ᱠᱟᱱᱟ ᱩᱱ ᱨᱮᱜᱮ ᱱᱟᱦᱟᱜ
ᱦᱮᱸᱜ ᱮᱸ ᱾ ᱵᱟᱝ ᱟᱸᱡᱚᱢ ᱞᱮᱱ ᱛᱟᱵᱮᱱᱟ ᱜᱚᱢᱠᱮ,